ᱦᱮᱞᱳ,
ᱦᱮᱞᱳ,
ᱦᱮᱞᱳ,
ᱦᱮᱸ ᱜᱚᱝᱠᱮ ᱟᱸᱡᱚᱢᱚᱜ ᱠᱟᱱ ᱛᱟᱞᱤᱧᱟ?
ᱦᱮᱞᱳ,
ᱦᱮᱞᱳ,
ᱦᱳᱭ ᱜᱚᱝᱠᱮ ᱡᱚᱦᱟᱨ ᱜᱮ ᱾
ᱦᱳᱭ ᱡᱚᱦᱟᱨ ᱜᱮ ᱡᱚᱦᱟᱨ ᱜᱮ ᱾
ᱪᱤᱠᱟ ᱵᱟᱲᱟᱭᱮᱫ ᱠᱟᱱᱛᱮ? ᱦᱮᱸ ᱮᱱᱛᱮ ᱵᱷᱟᱜᱤ ᱥᱟᱭᱤᱡ ᱛᱮ ᱤᱠᱟᱹᱜ ᱠᱟᱱᱟ ᱠᱤ ᱡᱟᱦᱟᱱᱟᱜ?
ᱦᱟᱸ ᱵᱟᱝ ᱟᱵᱤᱱᱟᱜ ᱫᱚ ᱴᱷᱤᱠ ᱜᱮ ᱟᱸᱡᱚᱢᱚᱜ ᱠᱟᱱᱟ ᱾
ᱚ ᱴᱷᱤᱠ ᱜᱮᱭᱟ ᱛᱟᱦᱚᱞᱮ, ᱟᱨ ᱵᱮᱥ ᱵᱟᱲᱟ ᱜᱮ ᱦᱮᱱᱟᱜ ᱯᱮᱭᱟ ᱟᱵᱤᱱ ᱥᱟᱶᱛᱮ ᱚᱲᱟᱜ ᱨᱮᱱ ᱦᱚᱲ ᱠᱚ?
ᱦᱮᱸ ᱡᱚᱛᱚᱜᱮ ᱵᱮᱥ ᱵᱟᱲᱟ ᱜᱮ ᱢᱮᱱᱟᱜ ᱞᱮᱭᱟ, ᱱᱤᱛᱚᱜ ᱫᱚ ᱠᱟᱹᱢᱤ ᱠᱚ ᱪᱟᱞᱟᱣ ᱵᱟᱲᱟᱜ ᱠᱟᱱᱟ ᱠᱟᱹᱢᱤ ᱥᱤᱡᱤᱱ ᱛᱚ।
ᱦᱩᱸ ᱦᱩᱸ।
ᱟᱫᱚ ᱥᱮᱛᱟᱜ ᱨᱮ ᱠᱟᱹᱢᱤ ᱠᱚ ᱪᱟᱞᱟᱜᱼᱟᱱᱟᱜ ᱛᱟᱨᱟᱥᱤᱧ ᱜᱮᱠᱚ ᱨᱩᱣᱟᱹᱲ ᱠᱟᱱᱟ᱾ ᱦᱤᱛᱚᱜ ᱫᱚ ᱟᱞᱮ ᱥᱮᱫᱽᱱᱟᱜ ᱠᱟᱹᱢᱤ ᱠᱚᱫᱚ ᱟᱹᱣᱨᱤ ᱮᱛᱚᱦᱚᱵᱚᱜ-ᱟ ᱵᱟᱭᱨᱮ ᱠᱟᱹᱢᱤ ᱠᱚ ᱪᱟᱞᱟᱣᱮᱱ ᱛᱟᱞᱮᱭᱟ।
ᱦᱩᱸ। ᱚᱸ ᱟᱪᱪᱷᱟ ᱫᱟ, ᱫᱟᱜ ᱡᱟᱹᱲᱤ ᱠᱚ ᱪᱮᱠᱟ ᱦᱳᱭᱳᱜ ᱠᱟᱱᱟ ᱚᱱᱛᱮ ᱫᱚ?
ᱦᱚᱜᱼᱚᱭ ᱜᱚᱝᱠᱮ ᱦᱚᱞᱟ ᱟᱨ ᱢᱟ ᱛᱮᱦᱮᱝ ᱢᱟ ᱦᱟᱜᱼᱮ ᱥᱤᱛᱩᱝᱞᱚᱜ ᱥᱤᱛᱩᱧᱚᱜ ᱞᱟᱜᱤᱟ, ᱢᱮᱠᱷᱟᱱᱟᱜ ᱛᱮᱦᱮᱧ ᱫᱚ ᱠᱟᱹᱴᱤᱡᱼ ᱮ ᱫᱟᱜ ᱧᱚᱜ ᱠᱟᱫᱟ ᱟᱸᱭᱮ, ᱮᱸ ᱵᱟᱨᱚᱴᱟ ᱯᱚᱨᱮ ᱠᱷᱚᱱᱟᱜ ᱾
ᱦᱩᱸ ᱦᱩᱸ᱾
ᱦᱚᱭ ᱟᱫᱚ ᱟᱯᱮ ᱚᱱᱛᱮ ᱜᱚᱝᱠᱮ ᱪᱮᱫᱠᱟ?
ᱠᱽᱳᱭ ᱜᱚᱝᱠᱮ ᱟᱞᱮ ᱥᱮᱜ ᱦᱚᱸ ᱚᱝᱠᱟ ᱫᱚ ᱵᱟᱭ ᱫᱟᱜ ᱫᱟᱭ ᱦᱟᱞᱠᱮ ᱫᱽᱤᱱ ᱫᱚ ᱫᱚᱢᱮ ᱜᱮ ᱥᱤᱛᱩᱝ ᱟᱠᱟᱫᱟᱭ ᱾ ᱛᱤᱱ ᱫᱚ ᱮᱠᱟᱞ ᱜᱮ ᱵᱟᱭ ᱫᱟᱜ ᱠᱟᱫᱟᱭ ᱟᱨᱠᱤ ᱞᱟᱹᱭ ᱞᱮᱠᱷᱟᱱ ᱫᱚ,
ᱚᱸ ᱾
ᱦᱮᱸ ᱟᱨ ᱪᱟᱥ ᱠᱚᱵᱤᱫᱷᱟ ᱛᱤᱱᱟᱹᱜ ᱥᱟᱺᱜᱤᱧ ᱠᱮᱫᱟᱯᱮ?
ᱦᱚᱭ ᱪᱟᱥ ᱠᱟᱹᱢᱤ ᱫᱚ ᱱᱚᱜᱼᱚᱭ ᱵᱟᱹᱫᱽ ᱠᱚᱢᱟ ᱠᱚ ᱥᱤ ᱵᱟᱲᱟ ᱟᱠᱟᱜ ᱜᱮᱭᱟ, ᱚᱝᱠᱷᱟᱱ ᱛᱚᱞᱟ ᱠᱚᱫᱚ ᱠᱚ ᱜᱤᱰᱤ ᱠᱟᱫᱟ ᱟᱫᱚ ᱚᱠᱚᱭ ᱠᱚᱣᱟᱜ ᱫᱚ ᱦᱟᱨᱟ ᱠᱟᱱᱟ ᱛᱚᱞᱟ ᱠᱚᱫᱚ ᱩᱝᱠᱩ ᱫᱚᱠᱚ ᱨᱚᱦᱚᱭ ᱠᱟᱹᱢᱤ ᱫᱚᱠᱚ ᱮᱛᱚᱦᱚᱵ ᱟᱠᱟᱫᱟ ᱾ ᱮᱠᱷᱟᱱ ᱚᱠᱚᱭ ᱠᱚᱣᱟᱜ ᱵᱟᱝ ᱦᱟᱨᱟ ᱠᱟᱱᱟ ᱩᱱᱠᱩ ᱫᱚ ᱟᱹᱣᱨᱤ ᱠᱚ ᱮᱛᱚᱵᱚᱜ ᱟᱠᱚ ᱾
ᱟᱪᱪᱷᱟ ᱾
ᱦᱳᱭ,
ᱦᱮᱸ ᱚᱱᱟ ᱜᱮᱛᱚ ᱜᱚᱢᱠᱮ ᱟᱫᱚ ᱡᱟ ᱩᱰᱟᱝ ᱾ ᱦᱳᱭ ᱟᱫᱚ ᱟᱞᱮ ᱥᱮᱜ ᱦᱚᱸ, ᱟᱞᱮ ᱥᱜ ᱦᱚᱸ ᱚᱱᱠᱟ ᱫᱚ ᱨᱚᱦᱚᱭ ᱫᱚ ᱟᱨᱤᱜᱮᱭᱟ ᱟᱨᱚᱢᱵᱚ ᱟᱨᱚᱢᱵᱚ ᱠᱟᱱᱟ ᱾ ᱠᱤᱪᱷᱩ ᱫᱚ ᱡᱟᱸᱦᱟᱸ ᱛᱚᱞᱟ ᱠᱚᱵᱮᱱ ᱞᱟᱹᱭ ᱠᱮᱜᱼᱟ ᱟᱨᱠᱤ ᱚᱱᱟ ᱠᱚ ᱫᱚ ᱜᱤᱰᱤ ᱢᱟ ᱦᱩᱭ ᱟᱠᱟᱱ ᱟᱹᱰᱤ ᱜᱮ ᱞᱟᱹᱴᱩ ᱟᱠᱟᱱᱟ ᱾ ᱟᱨᱠᱤ ᱦᱟᱲᱟᱢᱚᱜ ᱠᱟᱱᱟ, ᱮᱱᱛᱮ ᱨᱮᱦᱚᱸ ᱫᱟᱜ ᱡᱟᱲᱤ ᱵᱟᱝ ᱠᱷᱟᱹᱛᱤᱨ ᱛᱮ ᱜᱚᱢᱠᱮ ᱟᱹᱰᱤ ᱜᱮ ᱦᱟᱸᱜ ᱱᱤ ᱪᱷᱚᱴ ᱫᱚ ᱛᱟᱭᱚᱢᱚᱜ ᱠᱟᱱᱟᱞᱮ, ᱟᱫᱚ ᱡᱟᱦᱟᱸ ᱠᱚᱨᱮ ᱚᱱᱠᱟ ᱵᱟᱹᱭᱦᱟᱹᱲ ᱠᱚ ᱠᱚᱚᱨ ᱫᱟᱜ ᱠᱚ ᱤᱭᱟᱹᱜ ᱠᱟᱱᱟ, ᱚᱱᱟ ᱠᱚᱨᱮ ᱫᱚ ᱦᱟᱸᱜ ᱦᱮᱸ ᱟᱨᱠᱤ ᱚᱸᱰᱮ ᱠᱚᱨᱮ ᱫᱚᱞᱮ ᱨᱚᱦᱚᱭ ᱟᱜ ᱜᱮ ᱥᱤᱭᱳᱜ ᱠᱟᱛᱮᱜ ᱾ ᱵᱟᱠᱤ ᱠᱚᱨᱮ ᱢᱟ ᱫᱟᱜᱭᱟ ᱚᱱᱟ ᱦᱚᱸ ᱠᱷᱮᱛ ᱠᱚᱨᱮ ᱵᱟᱝ, ᱛᱤᱸᱜᱩᱱ ᱠᱟᱱᱟ ᱫᱟᱜ ᱜᱮ, ᱟᱨᱠᱤ ᱨᱚᱦᱚᱲᱚᱜ ᱠᱟᱱᱟ ᱡᱟᱦᱟᱸ ᱠᱷᱟᱹᱛᱤᱨ ᱛᱮ ᱵᱟᱝ ᱦᱩᱭᱩᱜ ᱠᱟᱱᱟ ᱾
ᱚᱸ, ᱢᱮᱱᱫᱟᱞᱤᱧ, ᱚᱱᱠᱟ ᱚᱱᱛᱮ ᱫᱚ ᱢᱟᱱᱮ ᱚᱱᱠᱟ ᱢᱟᱨᱥᱟᱞ ᱢᱟᱨᱥᱟᱞ ᱥᱮ ᱢᱮᱱᱤ ᱠᱚ ᱥᱮ ᱰᱤᱯᱴᱮᱞ ᱠᱚ ᱵᱟᱹᱱᱩᱜ ᱟᱹᱱᱤᱡ?
ᱵᱟᱝᱼᱟ ᱜᱚᱢᱠᱮ, ᱟᱞᱮ ᱥᱮᱫ ᱫᱚ ᱵᱟᱹᱱᱩᱜᱼᱟ ᱟᱨᱠᱤ ᱦᱟᱸᱜ᱾ ᱡᱟᱜᱮ ᱥᱮᱨᱢᱟ ᱡᱟᱹᱲᱤ ᱪᱮᱛᱟᱱ ᱱᱤᱨᱵᱷᱚᱨ ᱜᱮ ᱢᱮᱱᱟᱜ ᱞᱮᱭᱟ ᱜᱚᱢᱠᱮ᱾ ᱚᱱᱠᱟ ᱠᱷᱮᱛ ᱵᱟᱹᱫᱽ ᱠᱚᱨᱮ ᱦᱚᱸ ᱵᱟᱹᱱᱩᱜᱼᱟ, ᱡᱮ ᱚᱱᱟ ᱛᱮᱞᱮ ᱪᱟᱥᱟ᱾ ᱢᱤᱱᱤ ᱠᱚ ᱦᱮᱸ, ᱥᱟᱶᱛᱮ ᱠᱮᱱᱮᱞ ᱠᱚ ᱚᱱᱠᱟ ᱦᱚᱸ ᱵᱟᱹᱱᱩᱜᱼᱟ ᱟᱞᱮᱥᱮᱫ ᱫᱚ᱾
ᱟᱪᱪᱷᱟ᱾
ᱟᱯᱮ ᱥᱮᱫ ᱜᱮ ᱵᱟᱝ ᱪᱮᱫ ᱠᱚ ᱢᱮᱱᱟᱜᱼᱟ, ᱫᱟᱜ ᱨᱮᱱᱟᱜ ᱥᱳᱨᱥ ᱞᱮᱠᱟ ᱛᱮᱫᱚ?
ᱦᱮᱸ ᱫᱟᱜ ᱞᱮᱠᱟᱱ, ᱫᱟᱜ ᱱᱤᱛᱮ ᱫᱚ ᱫᱟᱜ ᱨᱮᱱᱟᱜ ᱚᱥᱩᱵᱤᱫᱷᱟ ᱫᱚ ᱵᱟᱹᱱᱩᱜ ᱠᱟᱜᱼᱟ᱾ ᱜᱚᱴᱟᱜᱮ ᱵᱟᱹᱫᱽ ᱛᱟᱞᱟ ᱠᱚᱨᱮ ᱦᱚᱸ ᱥᱮᱞᱚ ᱠᱚ ᱛᱮᱭᱟᱨ ᱠᱟᱫᱟ᱾ ᱟᱨ ᱰᱤᱯᱴᱮᱞ ᱠᱚᱠᱚᱦᱚᱸ ᱠᱚ ᱛᱮᱭᱟᱨ ᱠᱟᱜ ᱛᱟᱞᱮ ᱜᱮᱭᱟ᱾ ᱢᱮᱱᱠᱷᱟᱱ ᱱᱚᱝᱠᱟ ᱫᱟᱜ ᱨᱮᱱᱟᱜ ᱚᱥᱩᱵᱤᱫᱷᱟ ᱫᱚ ᱱᱤᱛᱚᱜ ᱫᱚ ᱵᱟᱹᱱᱩᱜ ᱠᱟᱜ ᱦᱟᱸᱜ᱾ ᱦᱳᱭ᱾
ᱜᱚᱝᱠᱮ ᱟᱯᱮ ᱥᱮᱫ ᱫᱚ ᱟᱫᱚ, ᱯᱞᱮᱱ ᱜᱮᱭᱟ ᱥᱮ ᱱᱚᱝᱠᱟ ᱩᱥᱩᱞ ᱫᱟᱲᱟᱱ ᱜᱮᱭᱟ ᱟᱨᱠᱤ?
ᱟᱛ ᱢᱟᱱᱮ, ᱱᱚᱣᱟ ᱵᱟᱸᱫᱽ ᱵᱟᱹᱭᱦᱟᱹᱲ ᱠᱚᱛᱚ᱾
ᱦᱮᱸ ᱦᱮᱸ᱾
ᱦᱮᱸ ᱢᱟᱱᱮ ᱚᱱᱠᱟ, ᱪᱮᱛᱟᱱ ᱞᱟᱛᱟᱨ ᱫᱚ ᱢᱮᱱᱟᱜ ᱠᱟᱜ ᱜᱮᱭᱟ᱾ ᱢᱮᱱᱠᱷᱟᱱ ᱟᱞᱮ ᱥᱮᱫ ᱫᱚ ᱪᱮᱛᱟᱱ, ᱟᱞᱮ ᱥᱮᱫ ᱫᱚ ᱦᱟᱥᱟ ᱠᱚᱫᱚ ᱪᱮᱛᱟᱱ ᱧᱚᱜ ᱜᱮᱭᱟ᱾ ᱢᱮᱱᱠᱷᱟᱱ ᱦᱟᱱᱛᱮ ᱟᱞᱮ ᱠᱷᱚᱱᱟᱜ ᱦᱟᱱᱛᱮ ᱟᱨ ᱢᱮᱜᱴᱟᱝ ᱟᱛᱳ ᱢᱮᱱᱟᱜ ᱫᱚ, ᱚᱱᱛᱮ ᱫᱚ ᱞᱟᱫ ᱛᱟᱨ ᱥᱮᱫ ᱪᱟᱞᱟᱣ ᱧᱚᱜ ᱠᱟᱱᱟ, ᱦᱚᱭ ᱾
ᱟᱪᱪᱷᱟ ᱚᱱᱛᱮ ᱫᱚ ᱯᱞᱮᱱ ᱱᱚᱜ ᱜᱮᱭᱟ ᱜᱚᱝᱠᱮ ᱾
ᱦᱳᱭ, ᱦᱳᱭ ᱾
ᱟᱪᱪᱷᱟ᱾ ᱦᱮᱸ ᱟᱫᱚ ᱚᱱᱠᱟ ᱯᱞᱮᱱ ᱮᱨᱤᱭᱟ ᱠᱷᱟ ᱫᱚ ᱫᱟᱜ ᱠᱚ ᱦᱚᱸ ᱢᱤᱫ ᱫᱟᱨᱮ ᱟᱢᱥᱤ ᱴᱟᱱᱥᱯᱷᱟᱨ ᱫᱟᱲᱮᱭᱟᱜᱼᱟ, ᱦᱟᱱᱛᱮ ᱱᱟᱛᱮ ᱟᱨᱠᱤ᱾ ᱦᱮᱸ ᱴᱷᱤᱠ ᱜᱮ ᱛᱟᱦᱮᱱᱟ ᱟᱫᱚ᱾ ᱟᱞᱮ ᱥᱮᱫ ᱫᱚ ᱟᱹᱰᱤ ᱜᱮ ᱩᱥᱩ ᱫᱟᱲᱟᱝ ᱜᱮᱭᱟ ᱜᱚᱝᱠᱮ, ᱮᱠᱫᱚᱢ ᱴᱚᱰᱟᱝ ᱟᱨᱠᱤ᱾ ᱚᱱᱟ ᱯᱞᱮ ᱴᱩ ᱴᱟᱭᱤᱯ ᱜᱮᱭᱟ᱾ ᱯᱞᱮᱴᱩ ᱮᱨᱤᱭᱟ ᱠᱟᱱᱟ ᱟᱨᱠᱤ᱾ ᱩᱥᱩᱞ ᱫᱟᱲᱟᱝ ᱜᱮᱭᱟ ᱚᱱᱠᱟ ᱾ᱨᱟᱥᱛᱟ ᱠᱚᱦᱚᱸ ᱵᱮᱱ ᱧᱮᱞ ᱞᱮᱠᱷᱟᱱ ᱫᱚ ᱜᱚᱝᱠᱮ, ᱟᱨ ᱪᱮᱛᱟᱱ ᱵᱮᱱ ᱫᱮᱡᱚᱜᱼᱟ ᱟᱨᱦᱚᱸ ᱵᱮᱱ ᱟᱬᱜᱚᱱᱟ, ᱟᱨᱦᱚᱸ ᱪᱮᱛᱟᱱ ᱵᱮᱱ ᱫᱮᱡᱚᱜᱼᱟ ᱟᱨ ᱵᱮᱱ ᱟᱬᱜᱚᱱᱟ ᱟᱨᱠᱤ᱾ ᱚᱱᱠᱟ ᱡᱟᱭᱜᱟ ᱟᱞᱮ ᱥᱮᱫ ᱫᱚ ᱦᱟᱸᱜ᱾
ᱟᱪᱪᱷᱟ ᱟᱪᱪᱷᱟ, ᱩᱥᱩᱞ ᱪᱷᱮᱯᱚ ᱡᱟᱭᱜᱟ ᱠᱟᱱ ᱛᱟᱯᱮᱭᱟ ᱛᱚ᱾
ᱦᱩᱸ ᱦᱩᱸ, ᱟᱫᱚ ᱚᱱᱠᱟ ᱟᱸᱜ ᱚᱱᱠᱟ ᱜᱮ ᱠᱟᱱᱟ᱾ ᱟᱫᱚ ᱜᱚᱝ ᱠᱮ ᱚᱱᱟ ᱠᱷᱟᱹᱛᱤᱨ ᱛᱮ, ᱡᱟᱜᱮ ᱫᱟᱜ ᱠᱚ ᱛᱟᱦᱮᱱ ᱠᱷᱟᱱ ᱫᱚ ᱪᱟᱥ ᱜᱮᱭᱟᱞᱮ ᱟᱨᱠᱤ᱾
ᱚᱦᱚ ᱟᱫᱚ ᱛᱟᱦᱚᱞᱮ ᱚᱱᱛᱮ ᱢᱟ, ᱦᱳᱲᱳ ᱠᱚᱢᱟ ᱛᱟᱦᱚᱞᱮ ᱚᱱᱠᱟ ᱡᱟᱹᱥᱛᱤ ᱢᱟ ᱪᱟᱥ ᱠᱚ ᱵᱟᱝ ᱦᱳᱭᱚᱜ ᱜᱮᱭᱟ ᱛᱟᱦᱚᱞᱮ?
ᱵᱟᱝᱼᱟ ᱜᱚᱝᱠᱮ, ᱫᱟᱜ ᱠᱷᱟᱱ ᱫᱚ ᱦᱩᱭᱩᱜ ᱜᱮᱭᱟ ᱟᱹᱰᱤ ᱜᱮ ᱦᱩᱭᱩᱜᱼᱟ᱾ ᱦᱟᱸ ᱫᱟᱜ ᱠᱷᱟᱱ ᱫᱚ ᱟᱞᱮ ᱥᱮᱫ ᱫᱚ ᱦᱟᱥᱟ ᱫᱚ ᱴᱷᱤᱠ ᱜᱮᱭᱟ᱾ ᱟᱫᱚ ᱫᱟᱜ ᱠᱷᱟᱱ ᱫᱚ ᱫᱚᱢᱮ ᱜᱮ ᱦᱩᱭᱩᱜ ᱛᱟᱞᱮᱭᱟ᱾ ᱟᱨᱠᱤ ᱟᱨ ᱵᱟᱝᱠᱷᱟᱱ ᱫᱚ ᱵᱟᱝ ᱫᱟᱜ ᱠᱷᱟᱹᱛᱤᱨ ᱜᱮᱥᱮ, ᱵᱟᱠᱷᱟᱱ ᱦᱩᱲᱩ ᱪᱟᱹᱣᱞᱮ ᱠᱚᱫᱚ ᱯᱮᱨᱮᱡ ᱯᱩᱨᱚᱱ ᱜᱮᱭᱟᱞᱮ᱾
ᱦᱳᱭ ᱟᱫᱚ ᱚᱱᱮ ᱫᱟᱜ ᱥᱤᱡᱤᱱ ᱜᱮᱯᱮ ᱪᱟᱥ ᱜᱮᱭᱟ ᱛᱚ, ᱟᱨ ᱟᱭ ᱟᱭᱢᱟ ᱚᱱᱠᱟ ᱮᱴᱟᱜ ᱫᱤᱱ ᱠᱚᱫᱚ ᱵᱟᱝᱯᱮ ᱪᱟᱥ ᱜᱮᱭᱟ ᱪᱮ?
ᱦᱩᱸ ᱦᱩᱸ ᱦᱩᱸ, ᱟᱞᱮ ᱫᱚ ᱫᱟᱜ ᱥᱤᱡᱤᱱ ᱜᱮ ᱟᱞᱮ ᱫᱚ ᱥᱮᱸᱨᱢᱟ ᱨᱮ ᱢᱤᱫ ᱫᱷᱟᱣ ᱜᱮ ᱱᱚᱝᱠᱟᱱ ᱚᱠᱛᱚ ᱜᱮᱞᱮ ᱪᱟᱥ ᱜᱮ᱾ ᱜᱮᱭᱟ ᱟᱯᱮ ᱫᱚ?
ᱦᱮᱸ ᱜᱚᱝᱠᱮ ᱟᱞᱮ ᱫᱚ ᱵᱟᱨ ᱥᱤᱡᱤᱱ ᱜᱮᱞᱮ ᱪᱟᱥ ᱜᱮᱭᱟ᱾ ᱟᱞᱮ ᱫᱚ ᱱᱚᱛᱮ ᱫᱚ ᱫᱟᱜ ᱨᱮᱱᱟᱜ ᱚᱥᱩᱵᱤᱫᱟ ᱫᱚ ᱵᱟᱹᱱᱩᱜᱼᱟ ᱥᱮ ᱾ ᱟᱨ ᱯᱚᱭᱥᱟ ᱛᱮ ᱯᱚᱭᱥᱟ ᱠᱚᱛᱮ ᱫᱟᱜ ᱠᱚ ᱦᱟᱛᱟᱣ ᱵᱟᱲᱟᱭᱟ, ᱡᱚᱠᱷᱚᱱ ᱤᱭᱟᱹ ᱢᱟᱱᱮ ᱱᱚᱣᱟ ᱫᱟᱜ ᱡᱟᱹᱯᱩᱫ ᱫᱤᱱ ᱵᱟᱝ ᱛᱟᱦᱮᱱ ᱜᱮᱭᱟ ᱾
ᱦᱚᱸ ᱦᱚᱸ᱾
ᱦᱳᱭ ᱾
ᱵᱮᱥ ᱱᱟᱯᱟᱭ ᱜᱮ ᱛᱟᱦᱮᱱᱟ ᱤᱱᱟᱹ ᱪᱷᱟᱰᱟ ᱪᱤᱜ ᱠᱚᱯᱮ ᱪᱟᱥ ᱜᱮᱭᱟ? ᱤᱱᱟᱹᱜ ᱤᱱᱟᱹ ᱪᱷᱟᱰᱟ ᱪᱤᱜ ᱠᱚᱯᱮ ᱪᱟᱥ ᱜᱮᱭᱟ?
ᱤᱱᱟᱹ ᱪᱷᱟᱲᱟ ᱫᱚ ᱚᱝᱠᱟ ᱫᱚ ᱟᱫᱚ ᱪᱮᱫ ᱦᱚᱸ ᱵᱟᱝ ᱞᱮ ᱪᱟᱥ ᱜᱮᱭᱟ ᱟᱞᱮ ᱫᱚ ᱟᱨ ᱥᱩᱫᱩ ᱦᱳᱲᱳ ᱜᱮᱞᱮ ᱪᱟᱥ ᱜᱮᱭᱟ᱾ ᱥᱟᱵᱡᱤ ᱠᱚᱫᱚ ᱟᱞᱮ ᱫᱚ ᱥᱟᱵᱡᱤ ᱠᱚᱫᱚ ᱵᱟᱝ ᱞᱮ ᱪᱟᱥ ᱜᱮᱭᱟ, ᱢᱮᱱᱠᱷᱟᱱ ᱚᱱᱟ ᱵᱟᱲᱜᱮ ᱠᱚᱨᱮ ᱜᱮᱞᱮ ᱪᱟᱥ ᱜᱮᱭᱟ᱾ ᱟᱫᱚ ᱦᱟᱸᱜ ᱚᱝᱠᱟ ᱦᱮᱸ ᱠᱩᱸᱫᱽᱨᱤ ᱠᱚ ᱴᱚᱢᱮᱴᱳ ᱠᱚ ᱛᱟᱨᱯᱚᱨᱮ ᱵᱮᱸᱜᱟᱲ ᱠᱚ᱾
ᱦᱩᱸ᱾
ᱢᱟᱹᱨᱤᱪ ᱫᱟᱨᱮ ᱠᱚ ᱢᱟᱞᱮ ᱨᱚᱦᱚᱭᱮᱫ ᱜᱮᱭᱟ, ᱚᱱᱟ ᱠᱚᱜᱮ ᱜᱚᱝᱠᱮ᱾ ᱟᱫᱚ ᱚᱱᱟ ᱠᱷᱚᱱᱟᱜ ᱡᱟᱹᱥᱛᱤ ᱫᱚ ᱵᱟᱝ ᱞᱮ ᱪᱟᱥ ᱜᱮᱭᱟ᱾
ᱚ ᱦᱚᱸ ᱚᱱᱟ ᱦᱚᱸ ᱴᱷᱤᱠ ᱜᱮᱭᱟ, ᱚᱲᱟᱜ ᱨᱮ ᱡᱚᱢ ᱠᱩᱲᱟᱹᱣ ᱞᱮᱠᱟᱛᱚ ᱜᱟᱱᱚᱜ ᱜᱮᱭᱟ ᱵᱟᱝᱼᱟ᱾
ᱦᱚᱭ᱾
ᱵᱮᱥ ᱱᱟᱯᱟᱭ ᱦᱳᱭ ᱜᱚᱝᱠᱮ ᱟᱞᱮ ᱦᱚᱸ ᱚᱲᱟᱜ ᱵᱟᱲᱜᱮ ᱠᱚᱨᱮᱞᱮ ᱪᱟᱥ ᱜᱮᱭᱟ, ᱠᱟᱹᱴᱤᱡ ᱠᱟᱹᱴᱤᱡ ᱵᱟᱲᱜᱮ ᱛᱟᱞᱮ ᱟᱨᱠᱤ᱾ ᱦᱮᱸ ᱚᱱᱟ ᱠᱚᱞᱮ ᱪᱟᱥ ᱜᱮᱭᱟ ᱱᱮᱛᱟᱨ ᱫᱤᱱ ᱢᱟ ᱯᱟᱴ ᱟᱲᱟᱜ ᱠᱚ ᱦᱮᱸ ᱠᱟᱹᱴᱤᱡ ᱠᱟᱹᱴᱤᱡ ᱵᱟᱲᱜᱮ ᱨᱮ᱾ ᱤᱱᱟᱹ ᱥᱟᱶᱛᱮ ᱵᱷᱤᱱᱰᱤ ᱠᱩ, ᱜᱷᱟᱸᱜᱽᱨᱟ ᱠᱩ ᱾ ᱥᱟᱶᱛᱮ ᱱᱚᱝᱠᱟ ᱥᱟᱹᱨᱩ᱾ ᱟᱨ ᱤᱱᱟᱹ ᱥᱟᱶᱛᱮ ᱞᱟᱹᱭ ᱞᱮᱠᱷᱟᱱ ᱫᱚ ᱡᱚᱱᱰᱨᱟ ᱠᱩ᱾ ᱱᱤᱛᱚᱜ ᱚᱠᱛᱚ ᱫᱚ ᱨᱮᱭᱟᱲ ᱚᱠᱛᱚ ᱫᱚ ᱠᱟᱹᱴᱤᱡ ᱯᱟᱨᱟᱝ ᱚᱱᱟ ᱦᱚᱸ ᱡᱟᱭᱜᱟ ᱨᱮᱜᱮ ᱢᱤᱫᱴᱟᱝ ᱜᱟᱰᱟ ᱢᱤᱱᱟᱜᱼᱟ ᱚᱱᱟ ᱫᱟᱜ ᱫᱚ ᱟᱨᱚ ᱚᱱᱠᱟ ᱜᱮ ᱟᱫᱚ ᱚᱸᱰᱮ ᱟᱞᱩ ᱥᱟᱶᱛᱮ ᱵᱤᱞᱟ ᱛᱤ ᱛᱟᱯᱚᱨ ᱯᱟᱞᱚᱱ ᱟᱲᱟ ᱛᱟᱯᱚᱨ ᱢᱟᱹᱨᱤᱪ ᱥᱟᱶᱛᱮ ᱫᱷᱩᱱᱤᱭᱟ, ᱜᱟᱡᱚᱨ ᱮᱢᱟᱱ ᱠᱩ᱾ ᱦᱮᱸ ᱞᱟᱹᱭ ᱵᱮᱱ᱾
ᱟᱪᱪᱷᱟ ᱟᱪᱪᱷᱟ ᱚ ᱦᱮᱸᱛᱚ ᱜᱚᱝᱠᱮ ᱛᱟᱦᱚᱞᱮ ᱚᱱᱛᱮ ᱫᱚ ᱥᱟᱹᱨᱩ ᱦᱚᱸᱯᱮ ᱪᱟᱥ
ᱦᱮᱸ ᱜᱚᱝᱠᱮ ᱥᱟᱹᱨᱩ ᱠᱚᱞᱮ ᱪᱟᱥᱟ ᱥᱟᱹᱨᱩ ᱦᱚᱸ, ᱦᱮᱸ ᱟᱸᱡᱚᱢ ᱫᱟᱞᱤᱧ ᱜᱚᱝᱠᱮ᱾ ᱥᱟᱹᱨᱩ ᱦᱚᱸᱞᱮ ᱪᱟᱥ ᱜᱮᱭᱟ᱾
ᱟᱸᱪᱪᱷᱟ ᱛᱟᱦᱚᱞᱮ ᱚᱱᱛᱮ ᱫᱚ ᱥᱟᱹᱨᱩ ᱠᱚᱦᱚᱸ ᱯᱮ ᱡᱚᱢ ᱜᱮᱭᱟ ᱛᱟᱦᱚᱞᱮ ᱵᱷᱟᱜᱮ ᱜᱮ ᱱᱟᱯᱟᱭ ᱜᱮ᱾
ᱦᱮᱸ ᱥᱟᱹᱨᱩ ᱦᱚᱸᱞᱮ ᱡᱟᱢ ᱜᱮᱭᱟ ᱪᱟᱥ ᱟᱠᱟᱫ ᱜᱮᱭᱟᱞᱮ ᱜᱚᱝᱠᱮ ᱟᱞᱮ ᱦᱚᱸ ᱱᱤᱭᱟᱹ ᱪᱷᱚᱴ ᱦᱚᱸ ᱚᱲᱟᱜ ᱨᱮ ᱡᱚ ᱛᱚᱠᱷᱚᱱ ᱞᱤᱧ ᱛᱟᱦᱮᱸ ᱠᱟᱱᱟ ᱟᱨᱠᱤ ᱚᱱᱟ ᱠᱚ ᱨᱚᱦᱚᱭ ᱵᱟᱲᱟ ᱵᱟᱲᱜᱮ ᱠᱚ ᱟᱴᱮᱫ ᱦᱚᱴᱚ ᱠᱟᱜ ᱦᱩᱭ ᱱᱟ ᱾ ᱵᱟᱦᱨᱮ ᱨᱮᱞᱤᱧ ᱛᱟᱦᱮᱱ ᱜᱮᱭᱟ ᱟᱨᱠᱤ ᱟᱫᱚ ᱟᱴᱤᱫ ᱦᱩᱴᱩ ᱵᱟᱵᱟ ᱛᱟᱹᱠᱤᱱ ᱜᱚᱲᱚ ᱦᱩᱭ ᱱᱟ ᱾
ᱚᱸᱻ᱾ ᱦᱮᱸ ᱢᱮᱱᱠᱷᱟᱱ ᱟᱞᱮ ᱱᱚᱱᱛᱮ ᱫᱚ ᱚᱱᱠᱟ ᱥᱟᱹᱨᱩ ᱠᱚᱫᱚ ᱵᱟᱝ ᱧᱟᱢᱚᱜ ᱜᱮᱭᱟ ᱛᱚ, ᱟᱫᱚ ᱚᱱᱠᱟ ᱟᱹᱞᱤᱧ ᱢᱟ ᱦᱟᱸᱜ ᱡᱚᱢ ᱦᱚᱸ ᱵᱟᱹᱞᱤᱧ ᱡᱚᱢ ᱵᱟᱲᱟᱣ ᱠᱟᱫᱟ᱾
ᱚ ᱸ᱾
ᱟᱫᱚ ᱥᱟᱹᱨᱩ ᱫᱚ ᱜᱚᱝᱠᱮ ᱛᱤᱱ ᱞᱮᱠᱟᱱᱟᱜ ᱢᱮᱱᱟᱜ ᱟᱹᱱᱤᱡ ᱜᱚᱝᱠᱮ?
ᱟᱫᱚ ᱥᱟᱹᱨᱩ ᱫᱚ ᱜᱚᱝᱠᱮ ᱟᱹᱞᱤᱧ ᱫᱚ ᱦᱟᱸᱜ ᱡᱟᱞᱤᱧ ᱧᱮᱞ ᱟᱠᱟᱫᱟ ᱟᱨᱠᱤ ᱚᱱᱟ ᱫᱚ ᱚᱛ ᱟᱨ ᱫᱟᱜ ᱟᱨᱠᱤ᱾
ᱦᱚᱸᱭ᱾
ᱟᱨ ᱫᱟ ᱠᱟᱛᱮᱫ ᱚᱱᱟ ᱫᱚᱠᱚ ᱞᱟᱭᱟ ᱦᱟᱸᱜ ᱟᱨᱠᱤ, ᱪᱮᱛᱟᱱ ᱨᱮᱦᱚᱸ ᱥᱟᱠᱟᱢ ᱦᱚᱸ ᱥᱟᱠᱟᱢᱚᱜᱼᱟ ᱚᱱᱟ ᱥᱟᱠᱟᱢ ᱦᱚᱸᱠᱚ ᱥᱟᱹᱨᱩ ᱥᱟᱠᱟᱢ ᱦᱚᱸᱠᱚ ᱩᱛᱩᱭ ᱜᱮᱭᱟ ᱨᱟᱥᱤ ᱜᱮᱭᱟᱠᱚ ᱟᱨ ᱥᱟᱹᱨᱩ ᱨᱮᱱᱟᱜ ᱡᱟᱦᱟᱸ ᱤᱭᱟᱹ ᱰᱟᱹᱱᱴᱤᱡ ᱛᱟᱦᱮᱱᱟ ᱥᱮ, ᱡᱟᱦᱟᱸ ᱥᱟᱠᱟᱢ ᱩᱛᱟᱹᱨ ᱠᱟᱜᱼᱟ ᱠᱚ ᱚᱱᱟ ᱰᱟᱹᱱᱴᱤᱡ ᱠᱚᱦᱚᱸ ᱠᱚ ᱫᱚᱦᱚᱭ ᱜᱮᱭᱟ ᱟᱨᱠᱤ ᱚᱱᱟ ᱦᱚᱸᱠᱚ ᱛᱮᱠᱮᱭᱟ ᱟᱨᱠᱤ ᱚᱱᱠᱟ ᱞᱮᱴᱚᱭᱟᱠᱚ᱾ ᱦᱮᱸ ᱚᱱᱟ ᱫᱚ ᱦᱟᱸᱜ ᱟᱨᱠᱤ ᱚᱱᱟ ᱪᱷᱟᱞ ᱠᱚ ᱪᱷᱟᱲᱟᱣ ᱠᱮᱫ ᱜᱮ ᱟᱨ ᱠᱚ ᱜᱮᱫᱟ ᱜᱳᱞ ᱜᱳᱞ ᱠᱚ ᱜᱮᱫᱟ ᱚᱱᱟ ᱦᱚᱸᱠᱚ ᱛᱮᱠᱮᱭᱟ ᱟᱨᱠᱤ᱾ ᱛᱮᱠᱚ ᱞᱮᱴᱚᱭᱟ ᱟᱨ ᱥᱟᱠᱟᱢ ᱛᱮᱫ ᱦᱚᱸ ᱚᱱᱠᱟ ᱠᱚ ᱨᱟᱥᱤ ᱜᱮᱭᱟ ᱟᱨᱠᱤ ᱟᱲᱟᱜ ᱛᱤᱠᱤ ᱜᱮᱭᱟᱠᱚ ᱚᱱᱟ ᱫᱚ ᱚᱱᱟ ᱟᱲᱟᱜ ᱫᱚ ᱤᱭᱟᱹ ᱜᱮᱭᱟ ᱥᱮ ᱟᱨᱠᱤ ᱞᱮᱧᱡᱮᱨ ᱜᱮᱭᱟ ᱟᱨᱠᱤ᱾ ᱥᱟᱹᱨᱩ ᱡᱮᱢᱚᱱ ᱵᱟᱝ ᱞᱮᱸᱡᱮᱨ ᱜᱮᱭᱟ ᱚᱱᱠᱟ ᱜᱮ ᱦᱮᱸ ᱚᱱᱠᱟ ᱜᱮ ᱦᱟᱸᱜ ᱟᱨ ᱥᱟᱹᱨᱩ ᱫᱚᱠᱚ ᱡᱚᱢᱟ ᱠᱚ, ᱡᱮᱢᱚᱱ ᱩᱨᱩᱜ ᱠᱮᱫ ᱜᱮᱠᱚ ᱞᱟ ᱠᱟᱛᱮ ᱩᱨ ᱠᱟᱛᱮᱜ
ᱦᱳᱭ ᱟᱫᱚ ᱟᱨ ᱢᱤᱫᱴᱟᱝ ᱩᱭᱦᱟᱹᱨ ᱠᱮᱫᱟ ᱚᱱᱠᱟᱱᱟᱜ ᱜᱮ ᱪᱮᱛᱟᱱ ᱟᱨᱦᱚᱸ ᱵᱟᱣᱞᱟ ᱠᱚᱥᱮ ᱪᱮᱫ ᱛᱮᱠᱚᱠᱚ ᱢᱮᱱ ᱜᱮᱭᱟ ᱦᱮᱸ ᱦᱮᱸ ᱚᱱᱟ ᱦᱚᱸᱛᱚ ᱚᱱᱠᱟ ᱜᱮ,
ᱦᱮᱸ ᱱᱚᱣᱟ ᱠᱚᱫᱚ ᱦᱟᱸᱜ ᱚᱱᱠᱟ ᱚᱱᱠᱟ ᱧᱮᱞ ᱠᱟᱱ ᱜᱮᱭᱟ, ᱞᱟᱦᱟᱛᱮ ᱡᱚᱠᱷᱚᱱ ᱢᱟᱨᱟᱝᱵᱟ ᱛᱮ ᱠᱚᱴᱷᱮᱡ ᱞᱤᱧ ᱛᱟᱦᱮᱱ ᱠᱟᱱ ᱛᱟᱦᱮᱸᱟᱸᱱᱟ ᱦᱩᱰᱤᱧ ᱚᱠᱛᱚ ᱾ ᱛᱚ ᱚᱱᱟ ᱵᱟᱣᱞᱟ ᱠᱚ ᱟᱹᱜᱩᱭᱮᱫ ᱛᱟᱦᱮᱱᱟ ᱠᱤ ᱚᱱᱠᱟ ᱠᱚ ᱞᱟ ᱟᱹᱜᱩᱭᱮᱫ ᱛᱟᱦᱮᱱᱟ ᱦᱮᱸ ᱱᱟᱹᱲᱤ ᱠᱚᱜᱼᱟ ᱪᱮᱛᱟᱱ ᱥᱮᱫ ᱾ ᱨᱟᱠᱟᱵ ᱠᱚᱜᱼᱟ ᱟᱨ ᱞᱟᱛᱟᱨ ᱨᱮ ᱫᱟᱜ ᱠᱚᱜᱼᱟ ᱟᱫᱚ ᱚᱱᱟ ᱠᱚ ᱞᱟ ᱩᱰ ᱰᱚᱝᱜᱟ, ᱟᱨ ᱚᱝᱜᱟ ᱠᱚ ᱛᱤᱠᱤ ᱠᱮᱫ ᱪᱚ ᱜᱚᱝᱠᱮ ᱛᱤᱠᱤᱪᱚ ᱠᱚ ᱪᱤᱠᱟ ᱠᱮᱫ ᱪᱚ ᱟᱨ ᱤᱭᱟᱹᱭᱟ ᱠᱚ ᱟᱨᱠᱤ, ᱫᱟᱜ ᱨᱮᱠᱚ ᱡᱚᱵᱮ ᱠᱟᱜᱼᱟ ᱾ ᱤᱭᱟᱹ ᱨᱮᱠᱚ ᱯᱩᱠᱷᱨᱤ ᱠᱚᱨᱮ ᱠᱚ ᱡᱚᱵᱮᱴᱚ ᱠᱟᱜᱼᱟ ᱟᱨᱠᱤ ᱜᱟᱹᱰᱭᱟᱹ ᱠᱚᱨᱮ, ᱟᱨ ᱚᱱᱟ ᱟᱨᱠᱚ ᱟᱪᱪᱷᱟ ᱠᱚ ᱜᱮᱫ ᱠᱮᱫ ᱜᱮ ᱟᱨ ᱚᱱᱟ ᱜᱩᱲ ᱟᱛᱮᱮᱫ ᱠᱚ ᱡᱚᱢᱟ ᱡᱚᱢ ᱠᱟᱜ ᱜᱮᱭᱟᱞᱤᱧ ᱟᱨᱠᱤ ᱾ᱟᱨ ᱠᱤ ᱚᱱᱟ ᱜᱟᱨᱜᱟᱜᱼᱟ ᱾
ᱟᱪᱪᱷᱟ ᱦᱮᱸ ᱦᱮᱸ ᱜᱚᱝᱠᱮ ᱢᱮᱱ ᱮᱫᱟᱞᱤᱧ, ᱚᱱᱟ ᱵᱟᱣᱞᱟ ᱦᱮᱸ ᱵᱟᱣᱞᱟ ᱢᱟ ᱥᱟᱠᱨᱟᱛ ᱠᱚᱨᱮ ᱠᱚ ᱡᱚᱢ ᱜᱮᱭᱟ ᱪᱮᱛᱟᱧ ᱟᱸᱡᱚᱢ ᱜᱤᱭᱟᱹᱧ ᱾ ᱦᱳᱭ ᱥᱟ ᱥᱟᱠᱨᱟᱛ ᱨᱮᱜᱮ ᱛᱮᱠ ᱤᱠᱮᱭᱟᱛᱮᱫ ᱠᱚ ᱡᱚᱢ ᱜᱮᱭᱟ ᱥᱮᱛᱟᱜ ᱵᱮᱲᱟ ᱨᱮᱜᱮ ᱾
ᱦᱮᱸ ᱥᱮ ᱛ ᱚᱠᱛ ᱜᱮ ᱴᱷᱤᱠ ᱟᱠᱟ ᱞᱟ. ᱭ ᱟᱠᱟᱜ ᱠᱚᱣᱟ ᱜᱚᱢᱠᱮ, ᱞᱟᱹᱭᱟ ᱠᱚ ᱡᱟᱦᱟᱸ ᱫᱚ ᱞᱟᱡ ᱨᱮᱱᱟᱜ ᱡᱟᱦᱟᱸ ᱛᱤᱱᱟᱹᱜ ᱜᱮ ᱯᱨᱚᱵᱞᱮᱢ ᱪᱟᱵᱟᱜᱼᱟ, ᱟᱨᱠᱤ ᱞᱟᱹᱭ ᱛᱮᱱᱟᱜ ᱠᱚ ᱾
ᱦᱳᱭ,
ᱵᱟᱞᱟ ᱡᱚᱢ ᱞᱮᱠᱷᱟᱱ ᱟᱫᱚ ᱚᱱᱟ ᱦᱩᱰᱤᱧ ᱵᱮᱲᱟ ᱨᱮ ᱡᱚᱢ ᱦᱩ ᱟᱠᱟᱱᱟ ᱜᱚᱝᱠᱮ ᱵᱩ ᱫᱟᱵᱮᱱ ᱾ ᱟᱨᱠᱤ ᱱᱤᱛᱚᱜ ᱫᱚ ᱵᱟᱝᱼᱟ ᱾ᱟᱫᱚ ᱦᱩᱰᱤᱧ ᱡᱚᱠᱷᱚᱱ ᱚᱣᱟᱱ ᱯᱷᱳᱨ ᱞᱤᱧ ᱯᱟᱲᱦᱟᱜᱼᱟ ᱚ ᱠᱷᱚᱱᱟᱜ ᱯᱷᱳᱨ ᱨᱮ ᱦᱮᱸ ᱛᱚᱠᱷᱚᱱ ᱚᱠᱛᱚ ᱫᱚ ᱡᱚᱢ ᱟᱠᱟᱟᱜ ᱜᱮᱭᱟᱞᱤᱤᱧ ᱟᱨᱠᱤ ᱱᱚᱣᱟ ᱠᱚᱫᱚ ᱩᱱ ᱥᱚᱢᱚᱭ ᱾
ᱦᱮᱸ ᱦᱮᱸ ᱟᱹᱞᱤᱧ ᱦᱚᱸ ᱚᱱᱠᱟ ᱜᱮᱞᱤᱧ ᱡᱚᱢ ᱠᱟᱜ ᱜᱮᱭᱟ ᱢᱮᱱᱠᱷᱟᱱ, ᱚ ᱵᱟᱭᱨᱮ ᱨᱮ ᱜᱮᱞᱤᱧ ᱛᱟᱦᱮᱱ ᱛᱟᱦᱮᱸᱫ ᱛᱚ ᱟᱫᱚ ᱚᱱᱠᱟ ᱡᱟᱹᱥᱛᱤ ᱫᱚ ᱵᱟᱞᱤᱧ ᱡᱚᱢ ᱠᱟᱫᱟ ᱾
ᱦᱮᱸ ᱟᱫᱚ ᱦᱩᱰᱤᱧ ᱨᱮ ᱚᱣᱟᱱ ᱠᱷᱚᱱᱟᱜ ᱯᱷᱳᱨ ᱚᱵᱫᱤ ᱡᱚᱠᱷᱚᱱ ᱞᱤᱧ ᱯᱟᱲᱦᱟᱜ ᱛᱟᱦᱮᱸᱱᱟ ᱟᱫᱚ ᱛᱚᱠᱷᱚᱱ ᱫᱚ ᱮᱴᱟᱜ ᱥᱮᱫ ᱞᱤᱧ ᱯᱟᱲᱦᱟᱜ ᱚᱱᱠᱟ ᱟᱥᱨᱚᱢ ᱦᱳᱥᱴᱮᱞ ᱠᱚᱨᱮ ᱛᱚᱠᱷᱚᱱ ᱠᱚ ᱤᱫᱤᱞᱤᱧ ᱛᱟᱞᱤᱧ ᱛᱟᱦᱮᱸᱫ, ᱚᱸᱰᱮ ᱠᱷᱚᱱ ᱦᱳᱥᱴᱮᱞ ᱠᱷᱚᱱᱟᱜ ᱫᱟᱞᱤᱧᱟ ᱪᱷᱩᱴᱤ ᱠᱚᱨᱮ ᱢᱟᱨᱟᱝᱵᱟ ᱛᱟᱠᱚ ᱛᱚ ᱚᱸᱰᱮ ᱜᱮᱞᱤᱧ ᱡᱚᱢᱟ, ᱡᱟᱜᱮ ᱠᱚ ᱤᱭᱟᱹ ᱮᱱᱠᱷᱟᱱ ᱫᱚ ᱚᱱᱟᱜᱮ ᱡᱚᱢ ᱦᱩᱭ ᱟᱠᱟᱱᱟ ᱩᱱᱛᱤ ᱨᱮ ᱟᱫᱚ ᱚᱱᱟ ᱜᱮ ᱫᱤᱥᱟᱹ ᱢᱮᱱᱟᱜᱼᱟ ᱡᱚᱢ ᱵᱟᱲᱟ ᱟᱨᱠᱤ ᱾ ᱦᱮᱸ ᱟᱫᱚ ᱚᱱᱟ ᱠᱷᱟᱹᱛᱤᱨ ᱞᱤᱧ ᱞᱟᱹᱭ ᱫᱟᱲᱮᱭᱟᱜ ᱠᱟᱱᱟ ᱟᱨᱠᱤ ᱾
ᱞᱟᱹᱭ ᱫᱟᱞᱤᱧ ᱢᱮᱱᱠᱷᱟᱱ ᱱᱤᱛᱳ ᱫᱚ ᱟᱯᱮ ᱚᱱᱛᱮ ᱫᱚ ᱵᱟᱶᱞᱟ ᱠᱚ ᱫᱚ ᱢᱮᱱᱟᱜᱼᱟ ᱟᱥᱮ ᱵᱟᱝᱼᱟ?
ᱦᱮᱸ ᱵᱟᱶᱞᱟ?
ᱦᱳᱭ ᱧᱮᱞ ᱵᱟᱲᱟᱭ ᱮᱫᱟ ᱵᱤᱱ ᱥᱮ ᱵᱟᱝᱼᱟ?
ᱵᱟᱝᱼᱟ ᱜᱚᱝᱠᱮ ᱟᱫᱚᱦᱟᱜ ᱱᱤᱛᱚᱜ ᱫᱚ ᱚᱱᱟ ᱡᱟᱭᱜᱟ ᱫᱚ ᱵᱟᱞᱤᱧ ᱪᱟᱞᱟᱜ ᱛᱟᱦᱮᱱᱟ ᱥᱮ ᱱᱤᱛᱚᱜ ᱫᱚ ᱟᱨᱚ ᱥᱟᱺᱜᱤᱧ ᱠᱚᱨᱮ ᱞᱤᱧ ᱯᱟᱲᱦᱟᱜ ᱛᱟᱦᱮᱱᱟ ᱟᱨᱠᱤ ᱚᱱᱟ ᱠᱷᱟᱹᱛᱤᱨ ᱛᱮ ᱦᱮᱸ ᱟᱫᱚ ᱟᱞᱮ ᱥᱮᱫ ᱫᱚ ᱦᱟᱸᱜ ᱟᱞᱮ ᱫᱚ ᱡᱟᱦᱟᱸ ᱠᱟᱱᱟ ᱟᱞᱮ ᱚᱲᱟᱜ ᱫᱚ ᱢᱟᱨᱮ ᱚᱲᱟᱜ ᱫᱚ ᱫᱟᱫᱩᱣᱟᱜ ᱚᱲᱟᱜ ᱫᱚ ᱟᱨᱠᱤ ᱚᱸᱰᱮ ᱡᱟᱦᱟᱸ ᱴᱮᱱᱮᱞᱤᱧ ᱛᱟᱦᱮᱱ ᱠᱟᱱ ᱛᱟᱦᱮᱱ ᱡᱟᱦᱟ ᱵᱤᱱ ᱞᱟᱹᱭᱮᱫ ᱠᱟᱱ ᱟᱫᱚ ᱱᱤᱛᱚᱜ ᱫᱚ ᱫᱟᱫᱩ ᱫᱚ, ᱡᱟᱦᱟᱸ ᱡᱟᱭᱜᱟ ᱨᱮ ᱛᱟᱦᱮᱱ ᱠᱟᱱ ᱛᱟᱦᱮᱱᱟ ᱚᱸᱰᱮ ᱫᱚ ᱫᱟᱫᱩ ᱛᱟᱠᱚᱣᱟᱜ ᱡᱟᱦᱟᱸ ᱚᱲᱟᱜ ᱠᱟᱱᱟ, ᱟᱫᱚ ᱚᱸᱰᱮ ᱫᱚ ᱢᱟᱨᱟᱝ ᱤᱡ ᱵᱟᱵᱟᱭ ᱛᱟᱦᱮᱱᱟᱭ ᱾ ᱢᱟᱨᱟᱝ ᱵᱟ, ᱟᱨ ᱫᱟᱹᱫᱩ ᱫᱚ ᱚᱸᱰᱮ ᱠᱷᱚᱱᱟᱜ ᱜᱟᱹᱨᱫᱤ ᱡᱟᱶᱟᱭ ᱠᱚ ᱤᱫᱤ ᱞᱮᱫᱮᱭᱟ ᱮᱴᱟᱜ ᱡᱟᱭᱜᱟ ᱦᱮᱸ ᱡᱟᱦᱟᱸ ᱨᱮ ᱦᱮᱱᱟᱜ ᱞᱮ ᱟᱫᱚ ᱚᱱᱟ ᱠᱷᱟᱹᱛᱤᱨ ᱛᱮ ᱟᱫᱚ ᱫᱟᱫᱩ ᱠᱤᱱ ᱫᱚ ᱵᱟᱨᱭᱟ ᱵᱚᱭᱦᱟ ᱠᱤᱱ ᱛᱟᱦᱮᱸ ᱠᱟᱱᱟ ᱛᱚ ᱚᱱᱟ ᱞᱟᱹᱴᱩ ᱫᱟᱹᱫᱩ ᱨᱮᱱ ᱜᱤᱫᱽᱨᱟᱹ ᱵᱟᱝ ᱠᱚ ᱛᱟᱦᱮᱸ ᱠᱟᱱᱟ ᱾ ᱛᱚ ᱚᱱᱟ ᱠᱷᱟᱹᱛᱤᱨ ᱛᱮ ᱫᱟᱫᱩ ᱨᱮᱱ ᱡᱟᱦᱟᱸᱭ ᱫᱚ ᱜᱤᱫᱽᱨᱟᱹ ᱡᱟᱸᱦᱟᱭ ᱢᱟᱨᱟᱝ ᱵᱟ ᱫᱚ ᱚᱱᱟ ᱡᱟᱭᱜᱟ ᱨᱮ ᱪᱟᱞᱟᱣᱱᱟᱭ ᱟᱫᱚ ᱚᱱᱟ ᱡᱟᱭᱜᱟ ᱨᱮᱜᱮ ᱦᱟᱸᱜ ᱟᱫᱚ ᱡᱟᱦᱟᱸ ᱞᱤᱧ ᱡᱚᱢ ᱞᱮᱫ ᱫᱚ ᱟᱫᱚ ᱫᱟᱫᱩ ᱫᱚ ᱠᱷᱟᱹᱨᱫᱤ ᱡᱟᱢᱟᱭ ᱮᱴᱟᱜ ᱥᱮᱫ ᱨᱮ ᱛᱟᱦᱮᱸᱱ ᱛᱟᱦᱮᱸᱱᱟᱭ᱾ ᱟᱫᱚ ᱱᱤᱛᱚᱜ ᱚᱱᱟ ᱡᱟᱭᱜᱟ ᱨᱮ ᱚᱱᱛᱮ ᱦᱮᱸᱱᱟᱜ ᱞᱤᱭᱟ ᱢᱟᱨᱟᱝ ᱵᱟ ᱫᱚ ᱚᱱᱛᱮ ᱨᱮ ᱛᱟᱦᱮᱸᱱᱟᱭ ᱡᱟᱦᱟᱸ ᱠᱷᱟᱛᱤᱨ ᱚᱱᱛᱮ ᱞᱤᱧ ᱯᱟᱲᱟᱜ ᱠᱟᱱ ᱛᱟᱦᱮᱸᱱᱟ, ᱛᱚ ᱚᱸᱰᱮ ᱠᱷᱚᱱ ᱠᱚ ᱤᱫᱤᱭᱮᱫ ᱞᱤᱧ ᱛᱟᱦᱮᱸᱱᱟ ᱚᱸᱰᱮ ᱟᱨᱠᱤ ᱚᱱᱠᱟ ᱧᱮᱞ ᱟᱠᱟᱱᱟ᱾
ᱱᱮᱛᱟᱨ ᱫᱚ ᱜᱚᱝᱠᱮ ᱟᱫᱚ ᱚᱱᱛᱮ ᱵᱤᱱ ᱪᱟᱞᱟᱣ ᱵᱟᱲᱟᱜ ᱜᱮᱭᱟ ᱪᱚᱝ ᱵᱟᱝᱟ ᱚᱱᱟ ᱵᱤᱥ
ᱦᱳᱭ ᱜᱚᱝᱠᱮ ᱟᱫᱚ ᱦᱟᱸᱜ ᱟᱹᱰᱤ ᱫᱤᱱ ᱵᱟᱞᱤᱧ ᱪᱟᱞᱟᱣ ᱠᱟᱱᱟ ᱦᱮᱸ ᱮᱸ ᱪᱟᱞᱟᱜ ᱛᱟᱦᱮᱸᱱ ᱜᱮ ᱞᱤᱧ ᱟᱫᱚᱢ ᱫᱤᱱ ᱫᱚ ᱦᱟᱸᱜ ᱪᱟᱞᱟᱜ ᱜᱮᱭᱟ ᱞᱤᱧ ᱦᱮᱸ, ᱟᱫᱚ ᱱᱮᱛᱟᱨ ᱫᱚ ᱚᱸᱰᱮᱜᱮ ᱟᱹᱰᱤ ᱞᱤᱧ ᱦᱟᱨᱟᱭᱱᱟ ᱥᱮ ᱪᱟᱨ ᱵᱚᱪᱷᱚᱨ ᱞᱤᱧ ᱦᱟᱨᱟᱭᱱᱟ ᱪᱟᱨ ᱵᱚᱪᱷᱚᱨ ᱢᱟᱱᱮ ᱚᱣᱟᱱ ᱠᱷᱚᱱᱟᱜ ᱯᱷᱚᱨ ᱚᱯᱫᱤ ᱛᱚ ᱫᱤᱥᱟᱹᱜ ᱜᱮᱭᱟ ᱟᱹᱰᱤ ᱠᱚ ᱧᱮᱞ ᱴᱷᱤᱠ ᱜᱮᱞᱤᱧ ᱛᱟᱦᱮᱸᱱ ᱜᱮᱭᱟ ᱟᱫᱚ ᱱᱤᱛᱚᱜ ᱫᱚᱠᱚᱜ ᱧᱮᱞ ᱴᱷᱤᱠ ᱜᱮᱭᱟ ᱱᱟᱥᱮ ᱱᱟᱥᱮ ᱟᱨᱠᱤ ᱟᱨ ᱵᱟᱹᱞᱤᱧ ᱪᱟᱞᱟᱣ ᱵᱟᱲᱟᱜ ᱟᱥᱮ ᱱᱤᱛᱚᱜ ᱢᱟ ᱵᱟᱭᱨᱮ ᱨᱮᱜᱮ, ᱚᱞᱚᱜ ᱯᱟᱲᱦᱟᱣ ᱦᱚᱛᱮᱛ ᱛᱮ ᱟᱨᱠᱤ ᱚᱱᱟ ᱠᱷᱟᱹᱛᱤᱨ᱾
ᱚᱸᱻ
ᱟᱯᱮᱥᱮᱜ ᱚᱱᱠᱟ ᱫᱟᱬᱟᱱ ᱡᱟᱭᱜᱟ ᱠᱚ ᱪᱮᱜ ᱠᱚ ᱢᱮᱱᱟᱜ ᱜᱮᱭᱟ ᱜᱚᱝᱠᱮ?
ᱦᱮᱸ ᱜᱚᱝᱠᱮ ᱟᱞᱮ ᱱᱚᱛᱮ ᱫᱚ ᱟᱸ ᱫᱟᱬᱟᱱ ᱡᱟᱭᱜᱟ ᱫᱚ ᱚᱱᱠᱟ ᱫᱚ ᱛᱮᱢᱚᱱ ᱠᱤᱪᱷᱩ ᱫᱚ ᱵᱟᱹᱱᱩᱜ ᱟᱹᱱᱤᱡ᱾ ᱦᱚᱸᱜᱼᱚᱭ ᱱᱟ ᱟᱞᱮ ᱱᱚᱛᱮ ᱥᱩᱨ ᱠᱚᱨᱮ ᱢᱤᱫᱴᱟᱝ ᱱᱟᱣᱟᱱ ᱱᱟᱣᱟᱱ ᱯᱟᱨᱠ ᱯᱟᱨᱠ ᱠᱚᱠᱚ ᱛᱮᱭᱟᱨ ᱟᱠᱟᱫᱟ᱾ ᱟᱨ ᱱᱚᱛᱮ ᱨᱮ ᱟᱸᱻ ᱱᱟᱹᱭ ᱠᱚ ᱢᱮᱱᱟᱜ ᱠᱟᱜᱼᱟ ᱚᱱᱟ ᱧᱮᱞ ᱠᱚ ᱜᱮᱞᱮ ᱪᱟᱞᱟᱣ ᱵᱟᱲᱟᱜ ᱜᱮᱭᱟ ᱡᱟᱹᱥᱛᱤ ᱫᱚ ᱚᱱᱟ᱾ ᱚᱱᱠᱟ ᱫᱚ ᱚᱱᱠᱟ ᱧᱮᱧᱮᱞ ᱨᱮᱱᱟᱜ ᱫᱚ ᱚᱱᱠᱟ ᱪᱮᱛ ᱪᱮᱫ ᱦᱚᱸ ᱵᱟᱹᱱᱩᱜᱼᱟ ᱱᱚᱛᱮ ᱨᱮᱫᱚ ᱟᱸ ᱯᱟᱦᱟᱲ ᱠᱚᱦᱚᱸ ᱵᱟᱹᱱᱩᱜ ᱟᱹᱱᱤᱡ ᱥᱮ ᱟᱞᱮ ᱥᱩᱨ ᱠᱚᱨᱮ ᱚᱱᱠᱟ ᱢᱤᱫᱴᱟᱝ ᱚᱱᱠᱟ ᱵᱷᱟᱜᱮ ᱵᱷᱟᱜᱮ ᱡᱟᱭᱜᱟ ᱠᱚᱦᱚᱸ ᱵᱟᱹᱱᱩᱜ ᱟᱹᱱᱤᱡ᱾
ᱟᱪᱪᱷᱟ ᱟᱪᱪᱷᱟ,
ᱦᱳᱭ ᱦᱳᱭ ᱟᱞᱮ ᱚᱱᱛᱮ ᱵᱟᱹᱫᱽ ᱵᱟᱹᱲ ᱫᱤᱥᱚᱢ ᱜᱮ ᱵᱤᱨ ᱠᱚ ᱫᱷᱟᱨᱮ ᱫᱷᱟᱨᱮ ᱢᱮᱱᱟᱜ ᱟᱹᱱᱤᱡ, ᱦᱚᱭ ᱚᱱᱠᱟᱫᱚ ᱟᱫᱚ ᱧᱮᱧᱮᱞ ᱨᱮᱱᱟᱜ ᱫᱚ ᱪᱮᱜ ᱦᱚᱸ ᱵᱟᱹᱱᱩᱜ ᱟᱹᱱᱤᱡ᱾
ᱦᱳᱭ ᱜᱚᱝᱠᱮ ᱟᱫᱚ ᱟᱞᱮ ᱥᱮᱫ ᱫᱚ ᱦᱟᱸᱜ, ᱟᱞᱮ ᱥᱮᱫ ᱫᱚ ᱦᱟᱸᱜ ᱵᱤᱨ ᱵᱩᱨᱩ ᱢᱟ ᱢᱮᱱᱟᱜ ᱜᱮᱭᱟ᱾ ᱥᱮ ᱟᱸ ᱵᱩᱨᱩ ᱦᱚᱸ ᱢᱮᱱᱟᱜᱼᱟ ᱥᱩᱨ ᱥᱩᱯ ᱩᱨ ᱥᱩᱥᱱᱤᱭᱟ ᱵᱩᱨᱩ ᱵᱮᱱ ᱟᱸᱡᱚᱢ ᱠᱟᱜ ᱜᱮᱭᱟ ᱥᱮ ᱵᱟᱝᱟ ᱥᱩᱨ ᱥᱩᱯᱩᱨ ᱜᱮ᱾ ᱦᱮᱸ ᱥᱩᱥᱩᱱᱤᱭᱟ ᱵᱩᱨᱩ ᱟᱨᱠᱤ ᱚᱱᱟ ᱠᱚ ᱥᱩᱨ ᱥᱩᱯᱩᱨ ᱧᱚᱜ ᱜᱮᱭᱟ ᱟᱨᱠᱤ ᱩᱱᱟᱸᱜ ᱴᱟᱜ ᱦᱚᱸ ᱵᱟᱝ ᱟᱫᱚ ᱚᱱᱟ ᱠᱚᱜᱮ ᱧᱮᱧᱮᱞ ᱫᱚ ᱫᱚᱢᱮ ᱠᱚ ᱦᱤᱡᱩᱜᱼᱟ ᱫᱟᱬᱟᱱ ᱠᱚ᱾ ᱟᱹᱵᱤᱱ ᱚᱠᱟ ᱠᱚᱨᱮ ᱵᱮᱱ ᱪᱟᱞᱟᱣ ᱠᱟᱱ ᱜᱮᱭᱟ ᱫᱟᱨᱟ ᱠᱚᱫᱚ ᱟᱨᱠᱤ?
ᱦᱮᱸ ᱜᱚᱝᱠᱮ ᱟᱹᱞᱤᱧ ᱢᱟ ᱚᱱᱠᱟ ᱚᱠᱟ ᱠᱚᱨᱮ ᱦᱚᱸ ᱫᱟᱬᱟᱱ ᱵᱟᱞᱤᱧ ᱪᱟᱞᱟᱣ ᱠᱟᱱᱟ ᱢᱮᱱᱠᱷᱟᱱ ᱟᱫᱚ, ᱱᱤᱭᱟᱹ ᱫᱚ ᱦᱟᱸᱜ ᱠᱚᱞᱮᱡᱽ ᱨᱮᱠᱚ ᱞᱟᱹᱭᱫᱟ ᱠᱚ ᱴᱩᱨ ᱠᱚ ᱤᱫᱤ ᱠᱚᱣᱟ ᱪᱮᱛᱟᱜ ᱟᱫᱚ
ᱦᱮᱸ ᱦᱮᱸ᱾
ᱦᱮᱸ ᱱᱤᱭᱟᱹ ᱫᱚᱢᱞᱤᱧ ᱧᱮᱞ ᱞᱮᱜᱮ ᱦᱟᱸᱜ ᱚᱠᱚᱭ ᱤᱫᱤᱭᱮᱜ ᱠᱚᱣᱟ ᱚᱱᱛᱮ ᱜᱮ ᱯᱟᱦᱟᱲ ᱥᱮᱫ ᱜᱮ
ᱦᱮᱸ ᱦᱮᱸ᱾
ᱪᱟᱞᱟᱜ ᱟᱹᱞᱤᱧ ᱥᱮ ᱵᱟᱝᱟ ᱚᱱᱟ ᱜᱮᱞᱤᱧ ᱪᱤᱱᱛᱟᱹ ᱵᱷᱟᱵᱱᱟᱭ ᱫᱟ ᱦᱟᱸᱜ᱾ ᱦᱮᱸ ᱦᱮᱸ ᱠᱟᱹᱣᱲᱤ ᱠᱚᱦᱚᱸ ᱵᱟᱹᱱᱩᱜ ᱟᱹᱱᱤᱛ ᱦᱟᱡᱟᱨ ᱴᱟᱠᱟ ᱠᱚ ᱞᱟᱹᱭ ᱫᱟᱠᱚ
ᱛᱟᱱ ᱦᱚᱸ ᱱᱤᱨᱵᱷᱚᱨ ᱠᱟᱱ ᱜᱮᱭᱟ ᱥᱮ ᱵᱟᱝ ᱜᱚᱝᱠᱮ ᱟᱫᱚ ᱥᱟᱺᱜᱤᱧ ᱫᱟᱨᱟᱢ ᱠᱷᱟᱱ ᱫᱚ ᱠᱟᱹᱣᱰᱤ ᱦᱚᱸ ᱞᱟᱹᱠ